ᱚ
ᱪᱮᱫ ᱪᱮᱠᱟ ᱪᱮᱫ ᱮᱢ ᱪᱮᱠᱟᱭᱮᱫᱟ?
ᱟᱨ ᱪᱮᱫ ᱦᱚᱸ ᱵᱟᱝ ᱱᱟᱥᱮᱱᱟᱜ ᱵᱟᱡᱟᱨ ᱥᱮᱫ ᱥᱮᱱ ᱦᱩᱭ ᱞᱮᱱᱟᱭ ᱦᱮᱥᱮ ᱫᱚ ᱚᱱᱠᱟ ᱪᱮᱫᱞᱮᱠᱟᱭᱟ ᱵᱚᱦᱚᱜ ᱪᱟᱯ ᱪᱟᱯ ᱜᱤᱧ ᱟᱹᱭᱠᱟᱹᱣ ᱜᱮᱭᱟ ᱡᱟᱹᱯᱤᱫ ᱛᱟᱦᱮᱸ ᱠᱟᱱᱟ ᱥᱮ ᱵᱟᱝ ᱡᱟᱹᱯᱤᱫ ᱞᱮᱠᱷᱟᱱ
ᱚᱸ ᱚᱠᱟ ᱢᱮᱥ ᱨᱮᱜᱮ ᱢᱮᱱᱟᱢᱟ
ᱦᱳᱭ ᱦᱳᱭ
ᱪᱮᱛᱟᱨ
ᱦᱳᱭᱭᱟ ᱪᱮᱛᱟᱱ ᱨᱮᱜᱮ ᱴᱟᱣᱚᱨ ᱠᱚ ᱵᱷᱟᱹᱜᱮ ᱧᱟᱢ ᱮᱫᱟ ᱪᱮᱛᱟᱱ ᱨᱮ ᱟᱰᱤ ᱚᱱᱠᱟ ᱫᱚ ᱵᱟᱹᱱᱩᱜ ᱟᱠᱟᱫ ᱠᱚᱣᱟ ᱟᱯᱮ ᱫᱚ ᱟᱢ ᱡᱟᱦᱟᱸ ᱫᱷᱟᱨᱮ ᱛᱟᱦᱮᱱᱟ ᱚᱱᱟ ᱫᱷᱟᱨᱮᱱ ᱠᱚᱫᱚ ᱵᱟᱹᱱᱩᱜ
ᱚᱸ ᱛᱟᱦᱮᱸᱫ ᱮᱠᱷᱚᱱ ᱫᱚᱢ ᱛᱟᱦᱮᱸ ᱦᱟᱛᱟᱲᱚᱜᱼᱟ ᱥᱮᱢ ᱪᱟᱞᱟᱜᱼᱟ
ᱦᱮᱱᱟᱜ ᱦᱟᱛᱟᱲ ᱠᱟᱹᱫᱤᱧ ᱜᱮᱭᱟᱛᱚ ᱵᱟᱨ ᱥᱤᱧ ᱜᱟᱱ ᱫᱚ
ᱤᱧ ᱦᱚ ᱥᱟᱹᱭ ᱚᱱᱟ ᱵᱷᱟᱸᱰᱟᱱ ᱴᱟᱰᱟᱱ ᱠᱚ ᱛᱟᱵᱚᱜ-ᱟ ᱦᱟᱸᱜ ᱟᱨᱤᱧ ᱪᱟᱞᱟᱜᱼᱟ
ᱟᱪᱪᱷᱟ
ᱵᱩᱫ ᱵᱟᱨ ᱦᱤᱞᱳᱜ ᱵᱷᱟᱰᱟᱱ ᱢᱮᱱᱟᱜᱼᱟ ᱛᱷᱚ ᱚᱱᱟ ᱵᱷᱟᱰᱟᱱ ᱠᱚ ᱛᱟᱵ ᱵᱟᱲᱟ ᱠᱟᱛᱮ ᱜᱮ ᱪᱟᱞᱟᱜ ᱦᱩᱭᱩᱜᱼᱟ ᱦᱟᱸᱜ
ᱟᱨ ᱴᱳᱴᱟᱞ ᱛᱤᱱ ᱦᱚᱲ ᱢᱮᱱᱟᱜ ᱯᱮᱭᱟ
ᱚᱸ ᱤᱧ ᱦᱚ ᱚᱱᱟᱹᱜ ᱫᱚ ᱵᱟᱹᱧ ᱠᱩᱞᱤ ᱞᱮᱫ ᱠᱚᱣᱟ ᱛᱤᱱᱟᱹᱜ ᱜᱟᱱ ᱢᱮᱱᱟᱜ ᱟᱠᱟᱜ ᱠᱚᱣᱟ ᱱᱚᱸᱰᱮ ᱪᱮᱛᱟᱱ ᱨᱮ ᱵᱟᱨ ᱦᱚᱲ ᱯᱮ ᱦᱚᱲ ᱦᱮᱱᱟᱜ ᱠᱟᱜ ᱠᱚᱣᱟ ᱢᱟᱱᱮ ᱫᱤᱠᱩ ᱠᱚᱲᱟ ᱵᱟᱨᱭᱟ ᱟᱨ ᱮᱴᱟᱜ ᱦᱚᱲ ᱠᱚᱲᱟ ᱩᱱᱤ ᱢᱟᱨᱥᱟᱞ ᱵᱚᱠᱚᱧ
ᱚ ᱢᱟᱨᱥᱟᱞᱮ ᱦᱮᱡ ᱟᱠᱟᱱᱟ
ᱦᱳᱭ ᱦᱳᱭ
ᱚᱸ
ᱟᱨ ᱞᱟᱛᱟᱨ ᱨᱮ ᱦᱮᱱᱟᱜ ᱟᱠᱟᱫ ᱠᱚᱣᱟ ᱚᱱᱠᱟ ᱯᱩᱱ ᱦᱚᱲ᱾
ᱚ ᱟᱵᱚᱨᱮᱱ ᱟᱵᱚᱨᱮᱱ ᱪᱚᱨᱚᱱ ᱫᱚ ᱵᱟᱢ ᱧᱟᱢ ᱵᱟᱲᱟ ᱟᱠᱟᱫᱮᱭᱟ
ᱦᱮᱸ ᱧᱟᱢ ᱧᱟᱢ
ᱞᱟᱛᱟᱨ ᱨᱮ ᱢᱮᱱᱟᱜ ᱜᱮᱭᱟ
ᱦᱮᱸ ᱦᱮᱱᱟᱜ ᱠᱟᱫᱮ ᱜᱮᱭᱟ
ᱟᱨ ᱢᱮᱱᱮᱫ ᱛᱟᱦᱮᱱᱟ ᱚᱲᱟᱜ ᱤᱧ ᱪᱟᱞᱟᱜᱼᱟ ᱥᱮᱜ
ᱵᱟᱝ ᱨᱩᱣᱟᱹᱲ ᱦᱮᱡ ᱠᱟᱱᱟᱭ ᱦᱚᱞᱟ ᱪᱟᱞᱟᱣ ᱞᱮᱱᱟ ᱚᱱᱛᱮ ᱠᱷᱚᱱᱟᱜ ᱨᱩᱣᱟᱹᱲ ᱦᱮᱡ
ᱚᱸ
ᱟᱞᱮ ᱦᱚᱸ ᱠᱤᱪᱩ ᱠᱷᱚᱱ ᱞᱟᱦᱟ ᱱᱚᱸᱜᱼᱚᱭ ᱥᱟᱞᱟᱜ ᱱᱟᱥᱮ ᱜᱟᱞᱢᱟᱨᱟᱣ ᱵᱟᱲᱟ ᱦᱩᱭᱱᱟ
ᱟᱪᱪᱷᱟ ᱟᱪᱪᱷᱟ ᱛᱟᱯᱚᱨᱮ ᱛᱩᱯᱩ ᱡᱚᱢ ᱠᱚᱫᱚ ᱦᱩᱭ ᱟᱠᱟᱱᱟ ᱥᱮ ᱵᱟᱝ
ᱦᱮᱸ ᱦᱮᱸ ᱦᱳᱭ ᱟᱠᱟᱱᱟ ᱛᱩᱵᱟᱹ ᱡᱚᱢ ᱠᱚ ᱦᱳᱭ ᱟᱠᱟᱱᱟ ᱠᱤᱪᱷᱩ ᱠᱷᱚᱱ ᱞᱟᱦᱟ ᱜᱮ ᱛᱤᱦᱤᱧ ᱫᱚ ᱚᱱᱟ ᱟᱞᱮ ᱨᱮ ᱤᱭᱟᱹ ᱦᱩᱭᱱᱟ ᱮᱥ ᱦᱩᱭᱟ ᱛᱟᱦᱚᱞᱮ ᱜᱚᱢᱠᱮ ᱡᱚᱢ ᱵᱟᱲᱟ ᱦᱩᱭ ᱠᱟᱛᱮ ᱡᱚᱢ ᱵᱟᱲᱟ ᱠᱟᱛᱮ ᱜᱮ ᱛᱤᱦᱤᱧ ᱫᱚ ᱛᱤᱱᱴᱟ ᱥᱮᱡ ᱦᱮᱡ ᱦᱩᱭ ᱟᱠᱟᱱᱟ ᱥᱟᱲ ᱥᱟᱲᱮ ᱥᱟᱲᱮ ᱛᱤᱱᱴᱟ ᱥᱮᱡ ᱡᱚᱢ ᱦᱩᱭᱱᱟ ᱛᱟᱞᱮ ᱟᱪᱪᱷᱟ ᱛᱟᱦᱚᱞᱮ ᱚᱸᱰᱮ ᱜᱮ ᱪᱟᱞᱟᱣ ᱦᱩᱭ ᱞᱮᱱ ᱜᱮ
ᱟᱪᱪᱷᱟ
ᱱᱤᱛᱚᱜ ᱦᱟᱸ ᱢᱳᱲ ᱥᱮᱫ ᱪᱟᱞᱟᱜ ᱦᱩᱭᱩᱼᱟ ᱟᱫᱚ ᱤᱧᱦᱚᱸ
ᱤᱧ ᱦᱚᱸᱧ ᱮᱱᱟᱱ ᱱᱤᱧ ᱱᱚᱜ ᱩᱱᱤ ᱜᱮ ᱞᱟᱹᱭᱟᱹᱧ ᱠᱟᱱᱟ ᱢᱮᱥ ᱨᱮᱜᱮ ᱢᱮᱱᱟᱭᱟ ᱟᱫᱚᱧ ᱛᱟᱦᱚᱞᱮᱧ ᱢᱮᱥᱮᱡᱟ ᱜᱮ ᱯᱷᱟᱸᱠᱟ ᱢᱮᱱᱟᱭ ᱠᱷᱟᱡ
ᱡᱟᱹᱯᱤᱫ ᱞᱮᱫᱟᱹᱧ ᱦᱳᱭ ᱦᱳᱭ
ᱟᱠᱚ ᱫᱚ ᱛᱟᱦᱟᱞᱮ
ᱫᱟᱠᱟ ᱠᱚᱫᱚ ᱱᱚᱰᱮ ᱜᱮ ᱱᱩᱭ ᱥᱟᱶ ᱛᱤ ᱜᱮ ᱡᱚᱢ ᱦᱩᱭᱩᱜ ᱠᱟᱱ
ᱚ ᱟᱨ ᱚᱱᱛᱮ ᱟᱹᱭᱩᱵ ᱵᱮᱲᱟ ᱥᱮᱫ ᱟᱨ ᱚᱱᱛᱮ ᱢᱳᱲ ᱥᱮᱫ ᱪᱟᱞᱟᱜ ᱦᱩᱭᱩᱜᱼᱟ ᱥᱮ ᱤᱭᱟᱹ ᱥᱮᱫ ᱤᱭᱩᱱᱤᱵᱷᱟᱨᱥᱤᱴᱤ ᱥᱮᱫ
ᱟᱫᱚ ᱧᱮᱞ ᱦᱩᱭᱩᱜ ᱠᱟᱱᱟ ᱚᱱᱟ ᱜᱮ ᱪᱟᱞᱟᱣ ᱠᱷᱟᱱ ᱠᱚ ᱪᱟᱞᱟᱜ ᱠᱷᱟᱱ ᱠᱚ ᱪᱟᱞᱟᱜ ᱦᱩᱭᱩᱜᱼᱟ ᱥᱮ ᱠᱚᱲᱟ ᱠᱚᱫᱚ ᱜᱟᱞᱢᱟᱨᱟᱣ ᱫᱚᱧ ᱜᱟᱞᱢᱟᱨᱟᱣ ᱠᱚᱜ ᱠᱚᱣᱟ ᱮᱠᱷᱚᱱᱫᱚ ᱡᱟᱦᱟᱸ ᱠᱟᱹᱢᱤ ᱦᱮᱡ ᱟᱠᱟᱱᱟᱹᱧ ᱚᱱᱟ ᱠᱟᱹᱢᱤ ᱫᱚ ᱟᱣᱨᱤᱧ ᱠᱟᱹᱢᱤᱭᱮ ᱼᱟ ᱛᱚᱦᱚᱵ ᱜᱮᱨ ᱤᱧᱟ
ᱚ ᱟᱹᱣᱨᱤᱢ ᱮᱛᱚᱦᱚᱵᱟ ᱤᱭᱟᱹ ᱛᱤᱱᱟᱹᱜ ᱜᱚᱨᱟᱭ ᱢᱮᱥ ᱨᱮ ᱜᱚᱨᱟᱭ ᱢᱮᱥ ᱨᱮ ᱛᱤᱱᱟᱹᱜ ᱜᱟᱱ ᱢᱮᱱᱟᱜ ᱠᱚᱣᱟ ᱜᱤᱫᱽᱨᱟᱹ ᱠᱚ
ᱫᱚᱢᱮ ᱫᱚ ᱵᱟᱹᱱᱩᱜ ᱠᱟᱜ ᱠᱚᱣᱟ ᱚᱸᱰᱮᱦᱚᱸ ᱯᱟᱸᱪ ᱥᱟᱛ ᱡᱚᱱ ᱦᱮᱱᱟᱜ ᱠᱟᱜ ᱠᱚᱣᱟ
ᱩᱱᱠᱩ ᱦᱚᱸᱛᱚ ᱚᱱᱟ ᱯᱚᱨᱤᱠᱷᱟ ᱪᱟᱵᱟ ᱠᱟᱛᱮ ᱡᱟᱹᱱᱤᱡ ᱚᱲᱟᱜ ᱴᱚᱲᱟᱜ ᱠᱚ ᱪᱟᱞᱟᱣ ᱠᱟᱱᱛᱮ ᱮᱠᱷᱚᱱ ᱫᱚ ᱟᱹᱣᱨᱤ ᱠᱚ ᱦᱤᱡᱩᱜᱼᱟ ᱢᱚᱱᱮ ᱦᱩᱭᱩᱜ ᱠᱟᱱᱟ
ᱦᱳᱭ ᱦᱳᱭ ᱠᱟᱛᱷᱟ ᱫᱚ ᱠᱟᱱ ᱜᱮᱭᱟ ᱟᱫᱚ ᱡᱟᱦᱟᱸᱛᱤᱱᱟᱹᱜ ᱡᱷᱟ ᱩᱰᱩᱠ ᱠᱚ ᱧᱟᱢᱚᱜ ᱟᱠᱚ ᱚᱱᱟ ᱠᱚ ᱜᱮ ᱠᱟᱹᱢᱤ ᱤᱫᱤ ᱦᱩᱭᱩᱜ ᱛᱚ ᱵᱟᱹᱭ ᱵᱟᱹᱭ ᱛᱮ ᱱᱚᱣᱟ ᱢᱚᱱᱮᱛᱮᱢ ᱞᱟᱹᱭᱟ ᱢᱤᱫ ᱫᱷᱟᱣ ᱛᱮ ᱢᱤᱫ ᱫᱷᱟᱣ ᱛᱮ ᱥᱟᱸᱜᱮ ᱦᱚᱲ ᱧᱟᱢ ᱠᱟᱛᱮᱜ ᱞᱟᱹᱭᱟ ᱥᱟᱸᱜᱮ ᱦᱚᱲ ᱟᱛᱮᱜ ᱠᱟᱹᱢᱤ ᱵᱟᱝ ᱜᱟᱱᱚᱜᱼᱟ ᱩᱱᱟᱹᱜ ᱦᱟᱹᱭᱯᱷᱟᱹᱭ ᱠᱟᱹᱢᱤ ᱫᱚ ᱵᱟᱝ ᱠᱟᱱᱟ ᱥᱮ ᱛᱟᱹᱜᱤ ᱛᱟᱲᱟᱜ ᱨᱮᱱᱟᱜ ᱠᱟᱛᱷᱟ
ᱛᱤᱱ ᱦᱚᱲ ᱠᱚ ᱦᱩᱭᱩᱜ ᱠᱟᱱᱟ ᱤᱱᱟᱹᱜ ᱛᱮᱜᱮ ᱠᱟᱹᱢᱤ ᱮᱛᱚᱦᱚᱵ ᱦᱩᱭᱩᱜᱼᱟ ᱩᱯᱟᱹᱭ ᱵᱟᱹᱱᱩᱜᱼᱟ
ᱦᱳᱭ ᱦᱳᱭ
ᱟᱨ ᱡᱚᱢᱴᱚᱢ ᱛᱤᱨᱮ ᱦᱩᱭ ᱟᱠᱟᱱᱟ
ᱦᱩᱭ ᱠᱚᱜ ᱠᱟᱱ ᱜᱮᱭᱟ ᱱᱚᱰᱮ ᱡᱚᱢ ᱠᱟᱛᱮᱜ ᱜᱤᱧ ᱪᱟᱞᱟᱣᱱᱟ ᱵᱟᱡᱟᱨ ᱥᱮᱫ ᱛᱟᱨᱯᱚᱨ ᱚᱱᱛᱮ ᱦᱚᱸ ᱢᱤᱫᱴᱟᱝ ᱢᱤᱴᱤᱝ ᱛᱟᱦᱮᱸ ᱠᱟᱱᱟ
ᱚ
ᱛᱟᱦᱚᱞᱮ ᱢᱤᱫᱴᱟᱝ ᱥᱚᱝᱥᱛᱷᱟ ᱨᱤᱳᱯᱮᱱᱤᱝ ᱦᱩᱭᱱᱟ
ᱚ
ᱟᱫᱚ ᱨᱤᱳᱯᱮᱱᱤᱝ ᱦᱩᱭᱮᱱ ᱠᱷᱟᱱ ᱫᱚ ᱚᱱᱛᱮ ᱫᱚ ᱟᱨᱚ ᱡᱚᱢ ᱧᱩ ᱛᱟᱦᱮᱸᱠᱟᱱᱟ ᱮᱨᱮᱡᱢᱮᱱᱴ ᱟᱫᱚ ᱚᱱᱛᱮ ᱨᱮᱜᱮ ᱡᱚᱢ ᱧᱩ ᱠᱟᱛᱮᱜ ᱜᱮ ᱟᱨᱚ ᱦᱮᱡ ᱦᱩᱭ ᱮᱱᱟ
ᱱᱚᱛᱮ ᱨᱤᱢᱤᱞ ᱴᱤᱢᱤᱞ ᱟᱠᱟ ᱥᱮ ᱪᱮᱫ ᱱᱟᱥᱮ ᱱᱟᱥᱮ ᱨᱤᱢᱤᱞ ᱧᱮᱞᱚᱜ ᱠᱟᱱᱟ ᱱᱚᱛᱮ
ᱵᱟᱝ ᱵᱟᱝ ᱥᱤᱛᱩᱢ ᱠᱟᱫᱟᱭ ᱛᱚ
ᱩᱸ
ᱵᱮᱲᱟ ᱟᱦᱟᱞᱟ ᱧᱮᱞᱚᱜ ᱠᱟᱱᱟ
ᱚ ᱱᱟᱥᱮ ᱨᱤᱢᱤᱞ ᱴᱤᱢᱤᱞ ᱢᱚᱱᱮ ᱢᱟᱱᱮ ᱩᱱᱟᱹᱜ ᱨᱤᱢᱤᱞ ᱫᱚ ᱵᱟᱝ ᱢᱟᱱᱮ ᱵᱮᱲᱟᱭ ᱫᱚ ᱱᱟᱥᱮᱱᱟᱜ ᱮ ᱰᱩᱵᱩᱡ ᱧᱚᱜ ᱠᱟᱱ ᱞᱮᱠᱟ ᱨᱤᱢᱤᱞ ᱫᱟᱱᱟᱝ ᱛᱮ ᱨᱤᱢᱤᱞ ᱛᱮ ᱫᱟᱱᱟᱝ ᱠᱟᱱ ᱞᱮᱠᱟ ᱧᱮᱞᱚᱜ ᱠᱟᱱᱟ ᱦᱟᱸᱜ
ᱟᱪᱪᱷᱟ ᱟᱪᱪᱷᱟ ᱡᱟᱭ ᱦᱩᱭᱩᱜ
ᱟᱹᱭᱩᱵ ᱟᱹᱭᱩᱵ ᱵᱮᱨ ᱠᱚᱫᱚ ᱪᱮᱫ ᱮᱢ ᱪᱮᱠᱟ ᱵᱟᱲᱟᱭᱮᱫᱟ ᱟᱨᱚ ᱚᱱᱛᱮ ᱟᱨᱚ ᱚᱱᱛᱮ ᱠᱷᱚᱡ ᱫᱚ ᱛᱤᱨᱮᱢ ᱦᱮᱡ ᱟᱠᱟᱱᱟ ᱤᱭᱟᱹ ᱠᱷᱚᱡ ᱚᱱᱰᱮ ᱴᱟᱹᱣᱩᱱ ᱥᱮᱫ ᱠᱷᱚᱡ
ᱚᱱᱛᱮ ᱦᱮᱡ ᱛᱮ ᱵᱟᱡᱟᱣ ᱟᱠᱟᱣᱫᱤᱧ ᱛᱟᱦᱮᱸᱜ ᱥᱟᱲᱮ ᱛᱤᱱᱴᱟ ᱪᱟᱨᱴᱟ ᱵᱟᱡᱟᱣ ᱟᱠᱟᱫᱤᱧ ᱛᱟᱦᱮᱸᱜ
ᱚ ᱟᱨ ᱡᱚᱢ ᱠᱟᱛᱮᱜ ᱜᱮᱢ ᱪᱟᱞᱟᱣ ᱞᱮᱱᱟ।
ᱦᱳᱭ ᱦᱳᱭ
ᱦ
ᱡᱚᱢ ᱠᱟᱛᱮᱫ ᱜᱮ ᱪᱟᱞᱟᱣ ᱠᱟᱹᱱᱟᱹᱧ ᱟᱫᱚ ᱚᱱᱮ ᱛᱤᱱᱴᱟ ᱥᱮᱫ ᱛᱮ ᱡᱚᱢ ᱦᱩᱭᱠᱟᱱ ᱛᱮ ᱟᱨᱦᱚᱸ ᱱᱚᱦᱚᱭ ᱦᱮᱡ ᱦᱩᱭ ᱟᱠᱟᱱᱟ ᱡᱚᱢ‌‌‍। ᱪᱮᱠᱚᱥ
ᱚ
ᱚᱱᱠᱟ ᱵᱮᱯᱟᱨ
ᱡᱮᱫᱟ ᱨᱩᱢ ᱨᱮ ᱜᱮ ᱢᱮᱱᱟᱢᱟ ᱥᱮ ᱵᱟᱭᱨᱮ ᱥᱮᱫ ᱨᱮ
ᱨᱩᱢ ᱨᱮᱜᱮ ᱜᱤᱛᱤᱡ ᱠᱟᱱ ᱛᱟᱦᱮᱸᱧ ᱵᱚᱦᱚᱜ ᱪᱮᱫ ᱞᱮᱠᱟ ᱪᱚ ᱫᱚᱢᱮ ᱦᱟᱹᱥᱩ
ᱦ ᱚ ᱞᱟᱭᱤᱱ ᱴᱟᱭᱤᱱ ᱠᱚ ᱛᱟᱦᱮᱸᱱ ᱠᱟᱱ ᱜᱮᱭᱟ ᱥᱮ ᱫᱟᱹᱲ ᱧᱚᱜ ᱵᱟᱲᱟᱭᱮᱫᱟᱭ ᱞᱟᱭᱤᱱ ᱠᱟᱨᱮᱱᱴ?
ᱵᱟᱝ ᱦᱮᱱᱟᱜ ᱟᱠᱟ ᱜᱮ᱾
ᱚᱸᱰᱮ ᱫᱚ ᱠᱷᱟᱱ ᱱᱟᱥᱮᱱᱟᱜ ᱰᱤᱥᱴᱟᱵ ᱮᱠᱷᱚᱱ ᱦᱮᱸ ᱰᱤᱥᱴᱟᱵ ᱵᱟᱲᱟᱭᱮᱫ ᱛᱟᱦᱮᱱ ᱜᱮᱭᱟᱳᱴᱟ ᱫᱤᱱ ᱢᱟᱱᱮ ᱚᱸᱰᱮ ᱞᱟᱭᱤᱱ ᱠᱚ ᱴᱷᱤᱠ ᱴᱷᱟ ᱵᱟᱝ ᱛᱟᱦᱮᱱ ᱠᱟᱱ ᱛᱟᱦᱮᱸᱟᱦᱮᱱᱟ ᱠᱚᱚᱴᱟ ᱫᱤᱱ ᱫᱚ ᱚᱱᱮᱸ ᱟᱵᱣᱟᱜ ᱞᱟᱭᱤᱱ ᱡᱟᱦᱟᱸ ᱴᱷᱮ ᱠᱚ ᱦᱟᱛᱟᱣ ᱦᱩᱭ ᱠᱮᱭᱟ ᱚᱱᱮ ᱚᱸᱰᱮ ᱰᱤᱥᱴᱟᱵ ᱵᱮᱫ ᱛᱟᱦᱮᱱᱟ ᱛᱟᱦᱚᱞᱮ ᱚᱱᱟ ᱤᱭᱟᱹ ᱠᱟᱰᱮᱡ ᱛᱮᱜᱮ ᱤᱭᱟᱹ ᱵᱟᱲᱟ ᱠᱟᱛᱮᱫ ᱞᱮ ᱴᱷᱤᱠᱮᱫ ᱛᱟᱦᱮᱞᱮᱱᱟ, ᱟᱫᱚ ᱢᱤᱫ ᱫᱤᱱ ᱫᱚ ᱦᱮᱡ ᱫᱚᱠᱚ ᱦᱮᱡ ᱞᱮᱱᱟ ᱡᱩᱛ ᱠᱮᱫᱟ ᱡᱩᱛ ᱫᱚᱠᱚ ᱡᱩᱛ ᱠᱮᱫᱟᱚ ᱢᱟᱞᱤᱠ ᱫᱚ ᱮᱠᱷᱚᱱ ᱫᱚ ᱡᱟᱹᱱᱤᱡ ᱵᱟᱭ ᱦᱮᱡ ᱠᱟᱱᱟ ᱤᱭᱟᱹ ᱠᱚ ᱛᱟᱨ ᱨᱮ ᱢᱮᱱᱮᱫ ᱛᱟᱦᱮᱱᱟ ᱯᱟᱞᱴᱟᱣᱟᱹᱧ᱾ ᱚᱱᱟ ᱠᱮᱵᱮᱞ ᱛᱟᱨ ᱠᱚ ᱚᱱᱟ ᱫᱚ ᱮᱠᱴᱩ ᱢᱟᱨᱮᱳ ᱠᱟᱱᱟ ᱥᱮ ᱥᱮᱫᱟᱭ ᱠᱷᱚᱡ ᱢᱮᱱᱟᱜᱼᱟ ᱚᱱᱟᱜᱮ᱾ ᱟᱫᱚᱱ ᱦᱟᱱᱠᱚ ᱤᱞᱮᱠᱴᱨᱤᱠ ᱯᱟᱴᱤ ᱠᱚ ᱢᱮᱱ ᱞᱮᱫᱟ ᱛᱟᱦᱞᱮ ᱢᱟᱞᱤᱠ ᱢᱮᱛᱟᱭ ᱯᱮ ᱱᱤᱭᱟᱹ ᱠᱚ ᱪᱮ ᱢᱟᱞᱤᱠ ᱛᱮ ᱞᱟᱹᱭ ᱫᱚ ᱞᱮ ᱞᱟᱹᱭ ᱠᱮᱫᱮ ᱟ ᱯᱟᱥᱟ ᱢᱟᱞᱤᱠ ᱦᱮᱡ ᱠᱟᱛᱮᱫ ᱤᱭᱟᱹ ᱵᱟᱲᱟ ᱪᱮᱧᱡ ᱵᱟᱲᱟ ᱦᱚᱴᱚ ᱠᱟᱜᱼᱟ᱾
ᱛᱮᱦᱮᱧ ᱫᱚ ᱭᱟ ᱱᱟᱥᱮᱱᱟᱜ ᱵᱟᱹᱭᱤᱠ ᱛᱮ ᱦᱮᱡ ᱛᱚ ᱱᱚᱜ ᱱᱚᱰᱮ ᱱᱟᱥᱮᱱᱟᱜ ᱮᱠᱥᱤᱰᱮᱱᱴ ᱦᱩᱭ ᱞᱮᱱ ᱛᱤᱧᱟᱹ᱾
ᱟᱢᱟᱜ ᱜᱮ?
ᱦᱮᱸ ᱭᱟ। ᱟᱫᱚ ᱟᱱᱮ ᱜᱩᱡᱽᱞᱤ ᱫᱷᱟᱨᱟ ᱥᱮᱜ ᱤᱧ ᱵᱚᱞᱚ ᱞᱮᱱ ᱫᱚ ᱰᱟᱝᱜᱟ ᱥᱮᱫ ᱨᱮ᱾
ᱚ
ᱟᱫᱚ ᱛᱟᱦᱚᱞᱮ ᱤᱧ ᱦᱚᱧ ᱳᱰᱳᱝᱠᱚᱜ ᱠᱟᱱᱟ᱾ ᱛᱟᱦᱚᱞᱮ ᱤᱧᱦᱚᱸ ᱚᱱᱟ ᱫᱚ ᱦᱩᱥᱫᱟ ᱫᱚ ᱟᱫᱚ ᱠᱟᱱ ᱛᱤᱧᱟᱹ ᱛᱮᱦᱮᱧ ᱦᱚ ᱚᱱᱠᱟ ᱜᱮ ᱱᱟᱥᱮ ᱱᱟᱜ ᱯᱷᱟᱲᱟ ᱫᱚ ᱛᱟᱦᱮᱸ ᱠᱟᱱᱟ᱾ ᱟᱫᱚ ᱛᱟᱦᱚᱞᱮ ᱤᱧ ᱦᱚᱸᱧ ᱳᱰᱳᱝᱠᱚᱜ ᱠᱟᱱᱟ ᱟᱨ ᱧᱮᱞᱮᱜ ᱠᱤᱱᱟᱹᱧ ᱯᱩᱨᱟ ᱥᱟᱝ ᱢᱮᱱᱛᱮ ᱠᱤᱱ ᱵᱟᱜᱟᱣ ᱦᱮᱡᱱᱟ ᱵᱩᱡᱷᱟᱹᱣ ᱠᱮᱫᱟᱢ ᱾
ᱪᱮ ᱢᱚᱴᱚᱨ ᱥᱟᱭᱠᱮᱞ ᱯᱟᱹᱴᱤ ᱜᱮ?
ᱦᱮᱸ ᱦᱮᱸ
ᱟ ᱫᱚᱢᱮ ᱡᱳᱨ
ᱵᱟᱝ ᱵᱟᱝ ᱟᱹᱠᱤᱱ ᱵᱨᱮᱠ ᱵᱨᱮᱠ ᱛᱮᱜᱮ ᱛᱟᱹᱠᱤᱡ ᱮᱠᱵᱟᱨᱮ। ᱜᱟᱹᱰᱤ ᱫᱚ ᱠᱚᱰᱮᱞᱮᱧ ᱛᱤᱧᱟᱹ ᱵᱟᱝ ᱫᱚ ᱵᱟᱝ᱾
ᱚ ᱥᱠᱨᱮᱪ ᱠᱟᱱᱟ ᱡᱟᱹᱱᱤᱡ ᱤᱭᱟᱹ ᱠᱚ ᱦᱟᱝ?
ᱱᱟᱥᱮᱱᱟᱜ ᱜᱟᱲ ᱛᱮᱫ ᱩᱱ ᱢᱟᱨᱟᱝ ᱦᱟᱢᱟᱞ ᱜᱟᱹᱰᱤ ᱫᱟᱭᱟ᱾
ᱦᱩᱸ ᱩᱱᱟᱹᱜ ᱪᱟᱬ ᱫᱚ ᱵᱟᱝ ᱪᱤᱠᱟᱹᱜᱼᱟ ᱪᱮᱫ ᱪᱮᱫ ᱞᱮᱠᱟ ᱥᱩᱱᱩᱢ ᱪᱮ ᱪᱮᱫ ᱥᱩᱱᱩᱢ ᱪᱮᱫ ᱞᱮᱠᱟ ᱮᱢ ᱫᱟ ᱱᱤᱭᱟᱹ ᱜᱟᱹᱰᱤ?
ᱮᱢ ᱮᱜ ᱜᱮᱭᱟ ᱢᱚᱴᱟᱢᱴᱤ ᱯᱚᱭᱛᱨᱤᱥ ᱪᱚᱞᱞᱤᱥ᱾
ᱯᱚᱸᱭᱛᱨᱤᱥ ᱪᱚᱞᱞᱤᱥ ᱦᱟᱝ ᱟᱨ ᱤᱭᱟᱹ ᱛᱤᱱᱟᱹᱜ ᱛᱤᱱᱟᱹᱜ ᱯᱟᱲᱟᱣ ᱞᱮᱱᱟ?
ᱚᱝᱠᱟ ᱟᱲᱟᱭ ᱟᱲᱟᱭ ᱤᱝᱠᱟᱹ ᱯᱟᱲᱟᱜᱼᱟ᱾
ᱚ ᱛᱤᱱᱟᱹᱜ ᱥᱟᱲᱮ ᱛᱤᱱᱥᱚ ᱠᱟᱱᱟ?
ᱦᱳᱭ ᱦᱳᱭ
ᱦᱩᱸ
ᱛᱮᱦᱮᱧ ᱫᱚ ᱚᱱᱟ ᱥᱮᱛᱟᱜ ᱥᱮᱫᱛᱮ ᱚᱱᱠᱟ ᱜᱮ ᱛᱟᱦᱮᱸ ᱠᱟᱱ ᱛᱤᱧᱟᱹ ᱚᱱᱟ ᱞᱟᱦᱟ ᱢᱤᱫ ᱫᱷᱟᱣ ᱩᱱᱠᱤᱱ ᱫᱚ ᱩᱱᱠᱤᱱ ᱠᱤᱱ ᱵᱚᱞᱚ ᱟᱹᱫᱤᱧᱟ ᱟᱨ ᱦᱚᱱᱛᱮ ᱨᱳᱰ ᱵᱞᱚᱠ ᱮᱱᱟ ᱵᱩᱡᱷ ᱦᱟᱱᱛᱮ ᱠᱷᱚᱱᱟᱜ ᱞᱚᱨᱤ ᱦᱚᱸ ᱦᱮᱡ ᱱᱟ᱾ ᱚᱸᱰᱮᱧ ᱵᱨᱮᱠ ᱠᱮᱫᱟ ᱛᱟᱭᱱᱚᱢ ᱢᱟᱜ ᱵᱟᱝ ᱵᱮᱨᱮᱠ ᱠᱟᱛᱮ ᱞᱟᱦᱟᱧ ᱵᱮᱨᱮᱠ ᱠᱮᱫᱟ ᱪᱷᱚᱰᱨᱟᱣ ᱠᱟᱹᱱᱟᱹᱧ ᱱᱟᱥᱮᱱᱟᱜ᱾ ᱛᱟᱦᱞᱮ ᱤᱧ ᱦᱟᱱᱛᱮ ᱞᱮᱸᱜᱟ ᱫᱷᱟᱨᱮ ᱦᱟᱛᱟᱣ ᱛᱮᱦᱚᱸ ᱵᱟᱝ ᱜᱟᱱᱚᱜ ᱾ ᱞᱟᱦᱟ ᱫᱷᱟᱨᱮᱱᱜ ᱦᱚᱸ ᱵᱟᱹᱧ ᱤᱭᱟᱹ ᱦᱟᱱᱛᱮ ᱦᱚᱸ ᱮᱢᱚᱱ ᱞᱚᱥᱚᱫ ᱜᱮᱭᱟ ᱚᱱᱛᱮ ᱦᱚᱸ ᱵᱟᱹᱧ ᱥᱮᱱ ᱫᱟᱲᱮᱭᱟᱜ ᱠᱟᱱᱟ ᱚᱱᱛᱮ ᱦᱚᱸ ᱦᱮᱞᱟᱣ ᱞᱟᱝ ᱚᱸᱰᱮᱱᱟᱜ ᱫᱚ ᱯᱟᱨᱚᱢᱱᱟ ᱛᱟᱦᱚᱞᱮ ᱱᱟᱥᱮᱱᱟᱜ ᱤᱧᱟᱹᱜ ᱫᱚ ᱛᱟᱦᱮᱸ ᱜᱮ ᱛᱟᱦᱮᱸ ᱠᱟᱱᱟ ᱮᱱᱦᱚᱸ
ᱫᱤᱱ ᱜᱟᱱ ᱚᱝᱠᱟ ᱛᱚ ᱦᱩᱭᱩᱜᱼᱟ᱾
ᱚᱸ
ᱟᱹᱞᱤᱧ ᱢᱤᱫ ᱫᱤᱱ ᱴᱤ ᱱᱚᱭᱚᱱ ᱛᱟᱹᱞᱤᱧ ᱜᱮᱞᱤᱧ ᱪᱟᱞᱟᱣ ᱞᱮᱱᱟ ᱟᱞᱤᱧ ᱠᱚ ᱯᱷᱟᱹᱭᱤᱱ ᱞᱮᱫ ᱞᱤᱧᱟᱹ ᱠᱚ ᱢᱤᱫ ᱫᱤᱱ᱾ ᱦᱮᱞᱢᱮᱴ ᱢᱤᱫᱴᱟᱝ ᱵᱟᱝ ᱛᱟᱦᱮᱸ ᱠᱟᱱᱟ? ᱱᱚᱜᱼᱚᱭ ᱟᱵᱚ ᱚᱱᱟ ᱤᱭᱟᱹ ᱤᱭᱟᱹ ᱩᱭᱞᱟᱯᱷ ᱯᱷᱩᱨ ᱚᱱᱟ ᱞᱟᱦᱟ ᱴᱷᱮᱡ ᱜᱮ ᱥᱤᱧ ᱵᱮᱲᱟ ᱵᱟᱸᱠᱩᱲᱟ ᱤᱭᱟᱹ ᱥᱳᱨᱩᱢ ᱨᱮ ᱫᱚᱨᱠᱟᱨ ᱛᱟᱦᱮᱸ ᱠᱟᱱᱟ ᱟᱫᱚᱞᱤᱧ ᱪᱟᱞᱟᱜ ᱠᱟᱱ ᱛᱟᱦᱮᱱᱟ ᱟᱞᱤᱧᱟᱜ ᱫᱚ ᱦᱮᱞᱢᱮᱴ ᱵᱟᱹᱱᱩᱜ ᱩᱱᱤ ᱴᱷᱮᱡ ᱜᱮ ᱛᱟᱦᱮᱸ ᱠᱟᱱᱟ ᱛᱟᱦᱚᱞᱮ ᱯᱩᱞᱤᱥ ᱠᱚ ᱛᱟᱦᱮᱸ ᱠᱟᱱᱟ ᱚᱸᱰᱮ ᱜᱮ ᱛᱟᱭᱚᱢ ᱥᱮᱫ ᱠᱷᱚᱱ ᱠᱚ ᱯᱷᱳᱴᱳ ᱠᱮᱫ ᱞᱤᱧ ᱦᱟᱡᱟᱨ ᱴᱟᱠᱟ ᱠᱚ ᱪᱟᱞᱟᱱ ᱠᱚ ᱮᱢᱟᱜ ᱞᱤᱧᱟᱹ᱾ ᱛᱟᱯᱚᱨᱮ ᱜᱮ ᱥᱤᱠᱷᱱᱟᱹᱛ ᱧᱟᱢ ᱟᱠᱟᱱᱟ᱾
ᱟᱪᱪᱷᱟ ᱚᱱᱟ ᱫᱚ ᱟᱹᱵᱤᱱ ᱫᱚ ᱛᱤᱸᱜᱩ ᱫᱚ ᱵᱟᱠᱚ ᱛᱤᱸᱜᱩ ᱠᱟᱜ ᱵᱤᱱᱟ ᱯᱷᱳᱴᱳ ᱠᱟᱛᱮ ᱜᱮ ᱠᱚ ᱟᱲᱟᱜᱚᱜᱼᱟ
ᱛᱟᱭᱚᱢ ᱥᱮᱫ ᱚᱱᱟ ᱚᱱᱟ ᱚᱱᱟ ᱦᱚᱸ ᱟᱵᱟᱨ ᱪᱮᱫ ᱟᱠᱚᱣᱟᱜ᱾ ᱡᱟᱦᱟᱸ ᱟᱠᱚ ᱜᱟᱹᱰᱤ ᱠᱚ ᱜᱟᱹᱰᱤᱭᱟᱜ ᱜᱟᱹᱰᱤ ᱛᱟᱦᱮᱸ ᱠᱟᱱ ᱛᱟᱠᱚᱣᱟ ᱚᱱᱟ ᱪᱟᱨ ᱪᱟᱠᱟ ᱢᱟᱨᱚᱛᱤ ᱤᱭᱟᱹ ᱵᱳᱞᱮᱨᱳ ᱚᱱᱟ ᱵᱳᱞᱮᱨᱳ ᱨᱮᱱᱟᱜ ᱚᱱᱟ ᱟᱨᱥᱤ ᱨᱮᱠᱚ ᱯᱷᱳᱴᱳ ᱟᱨᱥᱤᱨᱮ ᱟᱵᱟᱨ ᱠᱚ ᱡᱩᱢ ᱡᱩᱢᱤᱱ ᱡᱩᱢ ᱠᱟᱛᱮ ᱠᱚ ᱯᱷᱳᱴᱳ ᱟᱠᱟᱫ ᱞᱤᱧᱟ ᱢᱟᱱᱮ ᱳᱯᱮᱱᱞᱤ ᱟᱞᱤᱧ ᱦᱚᱸ ᱵᱟᱠᱚ ᱠᱮᱢᱮᱨᱟᱣ ᱟᱠᱟᱫ ᱞᱤᱧᱟᱹ ᱚᱱᱟ ᱯᱷᱳᱴᱳ ᱤᱭᱟᱹᱛᱮᱠᱚ ᱚᱱᱟ ᱚᱱᱟ ᱨᱤᱯᱷᱞᱮᱠᱥᱮᱱ ᱨᱤᱯᱷᱞᱮᱠᱥᱮᱱ ᱛᱮᱠᱚ ᱠᱮᱢᱮᱨᱟ ᱟᱠᱟᱫ ᱞᱤᱧᱟᱹ ᱚᱱᱟ ᱤᱭᱟᱹ ᱨᱮᱱᱟᱜ ᱟᱹᱨᱥᱤ ᱛᱮ
ᱟᱪᱪᱷᱟ᱾ ᱟᱫᱚ ᱚᱠᱚᱭ ᱧᱟᱢ ᱠᱟᱫᱟ ᱚᱠᱚᱭᱟᱜ ᱚᱱᱟ ᱫᱚ ᱛᱤᱨᱤᱭᱟᱜ
ᱦᱮᱸ ᱮᱱᱦᱤᱞᱳᱜ ᱫᱚ ᱩᱱᱤᱭᱟᱜ ᱜᱟᱹᱰᱤ ᱵᱟᱝ ᱛᱟᱦᱮᱸ ᱠᱟᱱᱟ ᱟᱡ ᱢᱟᱢᱟᱟᱜ ᱢᱤᱫᱴᱟᱝ ᱮᱯᱟᱪᱤ ᱚᱱᱟ ᱛᱮᱜᱮᱞᱤᱧ ᱪᱟᱞᱟᱜ ᱠᱟᱱ ᱛᱟᱦᱮᱱᱟ ᱟᱫᱚ ᱩᱱᱤᱜᱮ ᱯᱷᱟᱭᱤᱱ ᱫᱚᱭ ᱮᱢ ᱫᱚᱭ ᱮᱢ ᱠᱟᱫᱟ ᱟᱫᱚ ᱟᱹᱞᱤᱧ ᱦᱚᱸ ᱟᱨ ᱚᱱᱟ ᱢᱟ ᱵᱟᱝᱞᱤᱧ ᱵᱩᱡ ᱟᱠᱟᱫ ᱡᱮ ᱟᱞᱤᱧᱟᱜ ᱱᱚᱝᱠᱟ ᱠᱚ ᱯᱷᱟᱭᱤᱱ ᱠᱟᱜ ᱞᱤᱧᱟ ᱛᱟᱨᱯᱚᱨ ᱛᱟᱦᱞᱮ ᱯᱚᱨᱮ ᱟᱨᱚ ᱚᱱᱟ ᱤᱭᱟᱹᱨᱮ ᱦᱤᱡᱩᱜ ᱠᱟᱱᱟ᱾ ᱯᱷᱟᱭᱤᱱ ᱞᱤᱥᱴ ᱨᱮ ᱛᱟᱦᱚᱞᱮ ᱛᱚᱠᱷᱚᱱ ᱞᱤᱧ ᱧᱮᱞ ᱠᱮᱫᱟ ᱛᱤᱨᱱᱚᱭᱚᱱ ᱤᱧᱮ ᱞᱟᱹᱭᱟᱹᱧ ᱠᱟᱱᱟ ᱡᱮ ᱱᱚᱝᱠᱟ ᱱᱚᱝᱠᱟ ᱠᱚ ᱯᱷᱟᱭᱤᱱ ᱠᱟᱫ ᱞᱟᱝ ᱟ ᱟᱨ ᱯᱩᱨᱟᱹ ᱵᱩᱡᱩᱜ ᱠᱟᱱᱟᱞᱤᱧ ᱤᱧᱟᱹᱜ ᱚᱱᱟ ᱡᱮᱠᱮᱴ ᱧᱮᱞᱚᱜ ᱵᱩᱡᱩᱜ ᱠᱟᱱ ᱛᱤᱧᱟᱹ ᱟᱨ ᱞᱟᱦᱟᱨᱮ ᱚᱱᱟ ᱦᱚᱸ ᱵᱩᱡᱩᱜ ᱠᱟᱱᱟ ᱟᱡ ᱮ ᱪᱟᱹᱞᱩᱭᱮᱫᱟ᱾
ᱚᱸ
ᱢᱤᱞᱚᱱ ᱫᱟᱫᱟ ᱫᱚ ᱪᱟᱞᱟᱜ ᱡᱷᱤᱡ ᱵᱟᱲᱟᱭᱮᱫ ᱜᱮᱭᱭᱟ ᱛᱚ ᱥᱮ ᱵᱟᱭ ᱡᱤᱡ ᱮᱜ-ᱟ ᱮᱠᱷᱚᱱ ᱫᱚ
ᱦᱮᱸ ᱡᱷᱤᱡ ᱫᱚ ᱡᱷᱤᱡ ᱮᱫ ᱜᱮᱭᱟ ᱵᱟᱝ ᱫᱚ ᱵᱟᱝ ᱟᱣᱨᱤᱧ ᱪᱟᱞᱟᱜᱼᱟ ᱦᱚᱞᱟ ᱢᱤᱫ ᱜᱷᱟᱹᱲᱤᱡ ᱚᱸᱰᱮᱧ ᱪᱟᱞᱟᱣ ᱞᱮᱱᱟ ᱚᱱᱟ ᱟᱥᱟᱞᱚᱛᱟ ᱥᱮᱫ ᱟᱫᱚ ᱩᱱᱠᱩ ᱵᱟᱨᱭᱟ ᱜᱟᱱ ᱢᱮᱱᱟᱜ ᱟᱠᱟᱫ ᱠᱚᱲᱟ ᱩᱱᱠᱩ ᱜᱟᱞ ᱢᱟᱨᱟᱣᱜ ᱵᱟᱲᱟ ᱦᱩᱭ ᱱᱟ᱾ ᱦᱳᱭ ᱯᱮ ᱦᱚᱲ ᱠᱚ ᱛᱟᱦᱮᱸ ᱠᱟᱱᱟ ᱦᱚᱞᱟ ᱠᱤᱱᱛᱩ ᱟᱫᱚ ᱢᱤᱫ ᱦᱚᱲᱮ ᱫᱟᱹᱲ ᱠᱮᱫᱟ ᱟᱫᱚ ᱵᱟᱨ ᱦᱚᱲ ᱠᱤᱱ ᱥᱟᱨᱮᱡ ᱱᱟ ᱟᱫᱚ ᱚᱱᱟ ᱧᱤᱫᱟᱹ ᱫᱚ ᱵᱟᱹᱧ ᱤᱫᱤ ᱛᱚᱨᱟ ᱠᱟᱫᱟ ᱡᱚᱱᱛᱨᱚᱯᱟᱹᱛᱤ ᱠᱚ ᱟᱫᱚ ᱚᱱᱠᱟ ᱞᱮᱠᱟ ᱵᱟᱹᱧ ᱠᱚᱨᱟᱣ ᱫᱟᱲᱤᱭᱟᱫᱟ᱾
ᱚ ᱚᱱᱟ ᱢᱤᱫ ᱵᱟᱨᱭᱟ ᱫᱚ ᱚᱱᱟ ᱤᱭᱟᱹ ᱴᱷᱮᱱ ᱢᱤᱫ ᱦᱚᱲᱮ ᱛᱟᱦᱮᱱ ᱠᱟᱱ ᱛᱟᱦᱮᱱᱟ ᱤᱭᱟᱹ ᱦᱚᱸᱜᱱᱟ ᱦᱟᱱᱮ ᱜᱚᱨᱟᱭ ᱜᱚᱨᱟᱭ ᱢᱮᱥᱤᱱ ᱢᱮᱥ ᱟᱵᱚ ᱦᱚᱸᱜ ᱵᱮ
ᱤᱭᱩᱱᱤᱵᱷᱟᱨᱥᱤᱴᱤ ᱢᱳᱰ ᱴᱷᱮᱱ ᱚᱸᱰᱮ ᱟᱵᱚ ᱦᱚᱲ ᱜᱤᱫᱽᱨᱟᱹᱭ ᱛᱟᱦᱮᱱ ᱚᱸᱰᱮ ᱫᱚᱠᱟᱱ ᱵᱟᱠᱚ ᱢᱮᱱᱟᱜᱼᱟ ᱪᱚᱯ ᱫᱚᱠᱟᱱ ᱠᱚ ᱩᱱᱤ ᱦᱚᱸ ᱦᱚᱞᱟ ᱦᱚᱸᱜ ᱠᱤᱪᱷᱩ ᱢᱤᱫ ᱥᱚᱯᱛᱛᱟ ᱜᱟᱱ ᱦᱚᱸ ᱡᱟᱱᱤᱡ ᱵᱟᱝ ᱦᱩᱭᱱᱟ ᱚᱸᱰᱮ ᱴᱟᱣᱩᱱ ᱥᱮᱫ ᱨᱮᱭ ᱦᱟᱸᱰᱮ ᱩᱪᱟᱹᱲ ᱠᱟᱱᱟ ᱦᱟᱱᱟ ᱰᱟᱝ ᱤᱭᱟᱹ ᱰᱟᱝᱜᱨᱟ ᱢᱳᱲ ᱚᱱᱮ ᱚᱱᱛᱮ ᱚᱱᱟ ᱨᱮᱞ ᱯᱷᱳᱴᱳᱚᱠ ᱢᱮᱱᱟᱜᱼᱟ ᱚᱱᱟ ᱚᱱᱛᱮ ᱨᱮ ᱵᱟᱨᱚᱥᱚ ᱴᱟᱠᱟ ᱛᱮᱭ ᱧᱟᱢ ᱠᱮᱫᱟ ᱵᱟᱨᱚᱥᱚ ᱛᱮ ᱥᱤᱝᱜᱮᱞ ᱨᱩᱢ ᱛᱟᱦᱞᱮ ᱢᱮᱱᱫᱟ ᱚᱱᱟᱛᱮ ᱤᱥᱤᱱ ᱠᱚᱨᱮᱱᱟᱜ ᱡᱟᱭᱜᱟ ᱠᱚᱦᱚᱸ ᱢᱮᱱᱟᱜᱼᱟ ᱛᱟᱦᱮᱧ ᱢᱮᱱᱫᱟ ᱚᱱᱰᱮᱜᱤᱧ ᱪᱟᱞᱟᱣ ᱞᱮᱱ ᱜᱮ
ᱦᱮᱸ
ᱟᱵᱚ ᱠᱚᱱ ᱫᱚ ᱴᱟᱣᱩᱱ ᱨᱮᱫᱚᱠᱷᱚᱱ ᱫᱚ ᱚᱠᱚᱭ ᱢᱮᱱᱟᱜ ᱠᱚᱣᱟ ᱟᱵᱚ ᱟᱵᱚ ᱠᱚ ᱟᱵᱚᱣᱟᱜ ᱵᱮᱪ ᱨᱮᱱ ᱫᱚ ᱵᱟᱹᱱᱩᱜ ᱠᱚᱣᱟ ᱚᱱᱠᱟᱱ
ᱵᱟᱝ ᱵᱟᱝ ᱱᱚᱝᱠᱟ ᱫᱚ ᱵᱟᱹᱱᱩᱜ ᱠᱟᱜ ᱠᱚᱣᱟ ᱵᱟᱝ ᱵᱟᱝ ᱵᱟᱹᱧ ᱧᱟᱢᱮ ᱠᱟᱱᱟ ᱚᱠᱟᱨᱮ ᱡᱮ ᱞᱟᱹᱭ ᱫᱟᱠᱚ ᱡᱮ ᱦᱮᱵᱤ ᱨᱮ ᱛᱟᱦᱮᱱ ᱠᱟᱱᱟ ᱩᱠᱩᱨᱤ ᱵᱟᱹᱧ ᱧᱟᱢᱮ ᱠᱟᱱᱟ ᱠᱚ
ᱚ ᱦᱚᱸᱜᱼᱚᱭ ᱱᱚᱰᱮ ᱦᱮᱵᱤ ᱟᱵᱚ ᱱᱚᱛᱮ ᱠᱷᱚᱡ ᱟᱵᱚ ᱤᱭᱩᱱᱤᱵᱷᱟᱨᱥᱤᱴᱤ ᱠᱷᱚᱱ ᱡᱚᱠᱷᱚᱱ ᱦᱮᱵᱤ ᱵᱚᱱ ᱪᱟᱞᱟᱜ ᱠᱟᱱᱟ ᱚᱱᱟ ᱦᱤᱵᱤ ᱢᱳᱲ ᱵᱚᱞᱚ ᱜᱚᱫᱚᱜ ᱴᱷᱮᱡ ᱜᱮ ᱞᱮᱝᱜᱟᱛᱤ ᱯᱟᱥᱴᱟ ᱨᱮ ᱧᱮᱞ ᱢᱮ ᱪᱚᱯ ᱫᱚᱠᱟᱱ ᱵᱟᱝ ᱢᱮᱱᱟᱜᱼᱟ ᱟ ᱡᱚᱡᱚᱢ ᱯᱟᱥᱴᱟ ᱠᱩᱲᱤ ᱜᱤᱫᱽᱨᱟᱹᱣᱟᱜ ᱢᱮᱥ ᱚᱱᱟ ᱞᱮᱸᱜᱟᱛᱤ ᱯᱟᱥᱴᱟ ᱡᱟᱦᱟᱸ ᱯᱩᱭᱞᱩ ᱪᱚᱯ ᱫᱚᱠᱟᱱ ᱚᱱᱟ ᱪᱚᱯ ᱫᱚᱠᱟᱱ ᱴᱷᱮᱡ ᱜᱮ ᱜᱮᱴ ᱢᱮᱱᱟᱜᱼᱟ ᱦᱚᱡᱽ ᱨᱮᱱᱟᱜ ᱜᱮᱴ ᱠᱟᱱ ᱛᱟᱠᱚᱣᱟ
ᱥᱮᱮᱱ ᱥᱴ ᱟᱞ ᱵᱟᱝ
ᱦᱮᱸ ᱦᱮᱸᱸᱮᱸ ᱥᱟᱴᱟᱨ ᱦᱮᱸ ᱥᱟᱴᱟᱨ ᱠᱟᱱᱟ ᱥᱮ ᱱᱚᱝᱠᱟ ᱥᱤᱢᱯᱤᱞ ᱞᱮᱠᱟᱱᱟᱜ ᱠᱟᱱᱟ ᱤᱧ ᱦᱚᱸ ᱩᱱᱟᱹᱜ ᱫᱚ ᱵᱟᱹᱧ ᱥᱟᱴᱟᱨ ᱜᱮ ᱠᱟᱱᱟ ᱡᱟᱹᱱᱤᱡ
ᱚ
ᱤᱧᱦ ᱵᱟᱹᱧ ᱵᱚᱞᱚ ᱫᱚ ᱵᱟᱹᱧ ᱵᱚᱞᱚ ᱵᱟᱲᱟ ᱟᱠᱟᱱᱟ ᱮᱢᱱᱤ ᱚᱸᱰᱮ ᱠᱷᱚᱡ ᱜᱮ ᱧᱮᱞ ᱵᱟᱲᱟ ᱠᱟᱫᱤᱱᱟ ᱨᱟᱥᱛᱟ ᱠᱷᱚᱱ ᱜᱮ
ᱚ ᱟᱹᱭᱩᱵ ᱵᱮᱲᱟ ᱫᱚ ᱧᱮᱞ ᱧᱟᱢ ᱠᱮᱧ ᱢᱮᱱᱠᱷᱟᱱ ᱪᱮᱫ ᱞᱟᱭᱤᱴ ᱤᱧ ᱧᱮᱞ ᱧᱟᱢ ᱠᱮᱫᱟ ᱚᱱᱟ ᱚᱲᱟᱜ ᱨᱮ ᱞᱟᱭᱤᱴ ᱡᱩᱞᱚᱜ ᱠᱟᱱᱟ ᱢᱮᱱᱠᱷᱟᱱ ᱢᱟ ᱯᱷᱳᱱ ᱠᱟᱫᱤᱧ ᱵᱟᱭ ᱨᱤᱥᱤᱵᱷ ᱠᱟᱫᱟ ᱵᱟᱭ ᱠᱚᱞ ᱨᱩᱣᱟᱹᱲ ᱠᱟᱫᱟ
ᱚᱠᱟ ᱦᱚᱲ ᱨᱩᱢ ᱨᱮᱜᱮᱢ ᱛᱟᱦᱮᱱᱟ ᱛᱚ ᱵᱟᱝ
ᱦᱮᱸ ᱜᱟᱯᱟ ᱨᱩᱢ ᱨᱮᱧ ᱛᱟᱦᱮᱱᱟᱹᱧ ᱟᱨ ᱱᱟᱥᱮ ᱱᱟᱜ ᱷᱟ
ᱦᱮᱸ ᱟᱨ ᱢᱤᱫ ᱫᱷᱟᱣ ᱞᱟᱝ ᱜᱟᱞᱢᱟᱨᱟᱣᱟ ᱥᱮ ᱤᱝᱠᱟᱹ ᱞᱮᱠᱟ ᱫᱚ ᱱᱚᱝᱠᱟ ᱜᱮ